ᱡᱚᱦᱟᱨ
ᱦᱳᱭ ᱡᱚᱦᱟᱨ ᱜᱮ ᱪᱮᱫ ᱞᱮᱠᱟ ᱱᱟᱯᱟᱭ ᱵᱟᱲᱟ ᱜᱮ
ᱦᱚᱸ ᱱᱟᱯᱟᱭ ᱵᱟᱲᱟ ᱜᱮ ᱟᱫᱚ ᱦᱟᱸᱜ ᱟᱹᱵᱤᱱ ᱱᱟᱦᱜ ᱚᱠᱟ ᱞᱮᱠᱟ ᱢᱮᱱᱟᱜ ᱠᱟᱜ ᱵᱤᱱᱟ
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱱᱤᱛᱚᱜ ᱫᱚ ᱱᱚᱛᱮ ᱫᱚ ᱟᱨ ᱱᱟᱯᱟᱭ ᱵᱚᱱ ᱛᱟᱦᱮᱸ ᱞᱮᱱ ᱠᱷᱟᱡ ᱜᱮ ᱦᱳᱭ ᱥᱮ
ᱦᱳᱭ ᱱᱟᱯᱟᱭ ᱜᱮ ᱦᱚᱸ ᱱᱟᱯᱟᱭ ᱵᱚᱱ ᱛᱟᱦᱮᱸᱱᱟ ᱟᱵᱚ ᱦᱚᱸ ᱱᱟᱯᱟᱭ ᱵᱚᱱ ᱛᱟᱦᱮᱱᱟ ᱟᱨ ᱫᱷᱟᱹᱨᱛᱤ ᱨᱮᱦᱚᱸ ᱱᱟᱯᱟᱭ ᱵᱚᱱ ᱫᱚᱦᱚᱭᱟ ᱱᱚᱣᱟ ᱣᱟᱞ ᱟᱵᱚ ᱵᱚᱱ ᱨᱤᱠᱟᱹᱭᱟ ᱵᱟᱝ ᱠᱷᱟᱱ ᱟᱵᱚ ᱥᱩᱫᱷᱩ ᱟᱵᱚ ᱥᱩᱫᱷᱩ ᱱᱟᱯᱟᱭ ᱵᱚᱱ ᱛᱟᱦᱮᱱᱟ ᱚᱱᱟ ᱫᱚ ᱵᱟᱝ ᱫᱷᱟᱹᱨᱛᱤ ᱦᱚᱸ ᱱᱟᱯᱟᱭ ᱵᱚᱱ ᱫᱚᱦᱚᱭᱟ ᱛᱚᱵᱮ ᱟᱹᱱᱤᱡ ᱟᱵᱚ ᱦᱚᱸ ᱱᱟᱯᱟᱭ ᱵᱚᱱ ᱛᱟᱦᱮᱱᱟ ᱟᱵᱚᱣᱟᱜ ᱦᱚᱭ ᱦᱤᱸᱥᱤᱫ ᱦᱚᱸ ᱱᱟᱯᱟᱭ ᱛᱟᱦᱮᱱᱟ ᱦᱚᱲᱢᱚ ᱡᱤᱣᱤ ᱦᱚᱸ ᱱᱟᱯᱟᱭ ᱛᱟᱦᱮᱱ ᱛᱟᱵᱚᱱᱟ
ᱦᱳᱭ ᱟᱹᱰᱤ ᱱᱟᱯᱟᱭ ᱟᱨ ᱟᱹᱰᱤ ᱞᱟᱹᱴᱩ ᱢᱟᱨᱟᱝ ᱠᱟᱛᱷᱟ ᱵᱮᱱ ᱞᱟᱹᱭ ᱠᱮᱜᱼᱟ ᱡᱮ ᱟᱵᱚ ᱥᱟᱶᱛᱮ ᱱᱟᱦᱟᱜ ᱚᱱᱟ ᱟᱵᱚᱣᱟᱜ ᱦᱚᱲᱢᱚ ᱦᱚᱸ ᱟᱨ ᱟᱵᱚᱨᱮᱱ ᱟᱵᱚᱨᱮᱱ ᱦᱚᱲ ᱠᱚᱦᱚᱸ ᱡᱚᱛᱚ ᱢᱚᱸᱡᱽ ᱛᱮᱵᱚᱱ ᱫᱚᱦᱚ ᱠᱚᱣᱟ ᱟᱨ ᱠᱩᱥᱤᱥ ᱟᱵᱚᱱ ᱡᱮ ᱢᱟᱱᱮ ᱟᱵᱚ ᱪᱮᱫ ᱞᱮᱠᱟ ᱠᱟᱛᱮ ᱛᱮᱜ ᱢᱚᱸᱡᱽ ᱰᱟᱦᱟᱨ ᱨᱮᱵᱚᱱ ᱪᱟᱞᱟᱜᱼᱟ ᱢᱚᱸᱡᱽ ᱰᱟᱦᱟᱨ ᱵᱚᱱ ᱛᱟᱲᱟᱢᱟ ᱦᱳᱭ ᱥᱮ
ᱦ ᱦᱮ ᱟᱫᱚ ᱜᱚᱝᱠᱮ ᱱᱚᱜᱼᱚᱭ ᱞᱤᱧ ᱞᱟ. ᱭ ᱮᱟᱡᱮ ᱟᱵᱚ ᱱᱤᱛᱚᱜ ᱵᱚᱱ ᱧᱮᱞ ᱧᱟᱢᱮᱜᱼᱟ ᱾ ᱡᱮ ᱟᱵᱚᱣᱟᱜ ᱥᱟᱶᱛᱟ ᱨᱮ ᱮᱸᱻ᱾ ᱪᱷᱟᱹᱴᱭᱟᱹᱨ ᱤᱫᱤ ᱠᱟᱛᱮ ᱢᱟᱥᱮ ᱚᱠᱟ ᱞᱮᱠᱟ ᱵᱤᱱ ᱞᱟᱹᱭ ᱫᱟ ᱵᱟᱲᱟᱭᱟ ᱚᱱᱠᱟ ᱚᱱᱟ ᱤᱫᱤ ᱠᱟᱛᱮ ᱵᱤᱱ ᱞᱟᱹᱭ ᱫᱟᱲᱮᱭᱟᱜ ᱠᱷᱟᱱ ᱵᱷᱟᱜᱮ ᱠᱚᱜᱼᱟ
ᱦᱳᱭ ᱚᱱᱟᱢᱟ ᱟᱹᱰᱤ ᱢᱚᱡᱽ ᱥᱮ ᱴᱚᱯᱤᱠ ᱵᱮᱱ ᱞᱟᱹᱭ ᱠᱮᱫ ᱦᱟᱸᱜ ᱪᱷᱟᱹᱴᱭᱟᱹᱨ ᱤᱫᱤ ᱟᱛᱮ ᱟᱫᱚ ᱱᱟᱦᱟᱜ ᱟᱵᱮᱱ ᱜᱮᱵᱮᱱ ᱱᱚᱣᱟ ᱵᱟᱵᱚᱫ ᱛᱮᱫᱚ ᱪᱮᱫ ᱠᱚ ᱢᱮᱱᱟ ᱱᱟᱦᱟᱜ ᱩᱱᱟᱹᱜ ᱫᱚ ᱵᱟᱹᱞᱤᱧ ᱵᱟᱰᱟᱭᱟ ᱱᱟᱦᱟᱜ ᱪᱷᱟᱹᱴᱭᱟᱹᱨ ᱫᱚᱞᱤᱧ ᱵᱟᱰᱟᱭᱟ ᱢᱟᱱᱮ ᱡᱮᱢᱚᱱ ᱢᱤᱫ ᱴᱮᱱ ᱵᱟᱯᱞᱟ ᱞᱟᱦᱟ ᱨᱮᱠᱩ ᱪᱷᱟᱹᱴᱭᱟᱹᱨ ᱠᱚ ᱛᱟᱦᱮᱱᱟ ᱦᱳᱭ ᱥᱮ ᱢᱟᱱᱮ ᱡᱩᱫᱤ ᱪᱷᱟᱹᱴᱭᱟᱹᱨ ᱡᱩᱫᱤ ᱡᱟᱦᱟᱸᱭ ᱜᱤᱫᱽᱨᱟᱹᱣᱟᱜ ᱵᱟᱝ ᱦᱩᱭ ᱠᱟᱱ ᱠᱷᱟᱡ ᱛᱟᱦᱚᱞᱮ ᱫᱚ ᱩᱱᱤ ᱫᱚ ᱵᱟᱯᱞᱟ ᱞᱟᱦᱟ ᱨᱮᱠᱚ ᱪᱷᱟᱹᱴᱭᱟᱹᱨ ᱠᱚ ᱛᱟᱦᱮᱱᱟ ᱦᱳᱭ ᱥᱮ ᱟᱫᱚ ᱢᱤᱫ ᱵᱟᱨ ᱟᱛᱳ ᱨᱮᱫᱚ ᱧᱮᱞᱚᱜ ᱠᱟᱱᱟ ᱚᱱᱟ ᱟᱞᱮ ᱥᱮᱫ ᱨᱮ ᱡᱩᱫᱤᱧ ᱞᱟᱹᱭᱟᱢ ᱠᱟᱱ ᱦᱟᱸᱜ ᱛᱟᱦᱚᱞᱮ ᱪᱷᱟᱹᱴᱭᱟᱹᱨ ᱯᱚᱨᱚᱵᱽ ᱫᱚ ᱱᱟᱦᱟᱜ ᱢᱟᱱᱮ ᱯᱚᱨᱚᱵᱽ ᱫᱚ ᱵᱟᱝ ᱠᱟᱱᱟ ᱚᱱᱟ ᱫᱚ ᱢᱤᱫ ᱴᱮᱱ ᱜᱚᱴᱟ ᱠᱟᱛᱮᱫ ᱟᱛᱩ ᱨᱮᱱ ᱢᱟᱺᱡᱷᱤ ᱯᱟᱨᱟᱱᱤᱠ ᱱᱤᱭᱮ ᱟᱛᱳ ᱜᱟᱶᱛᱟ ᱨᱮ ᱢᱤᱞᱟᱹᱣ ᱠᱟᱛᱮᱜ ᱱᱟᱦᱟᱜ ᱠᱚ ᱚᱱᱟ ᱠᱚ ᱪᱷᱟᱹᱴᱭᱟᱹᱨ ᱪᱚ ᱠᱚ ᱛᱟᱦᱮᱱᱟ ᱦᱳᱭ ᱥᱮ ᱟᱨ ᱵᱟᱝ ᱠᱷᱟᱱ ᱫᱚ ᱢᱤᱫ ᱴᱮᱱ ᱟᱠᱚ ᱚᱲᱟᱜ ᱢᱚᱛᱚ ᱛᱮᱦᱚᱸ ᱠᱚ ᱚᱱᱟ ᱠᱩ ᱟᱹᱜᱩ ᱫᱟᱲᱮᱭᱟ ᱠᱚ ᱜᱮᱭᱟ ᱟᱫᱚ ᱢᱮᱱ ᱠᱷᱟᱱ ᱱᱚᱝᱠᱟ ᱫᱚ ᱵᱟᱝ ᱦᱩᱭ ᱵᱟᱲᱟ ᱾ ᱟᱫᱚ ᱢᱮᱱ ᱠᱷᱟᱱ ᱪᱷᱟᱹᱴᱭᱟᱹᱨ ᱵᱟᱞᱟ ᱠᱟᱛᱷᱟ ᱡᱩᱫᱤᱧ ᱞᱟᱹᱭ ᱠᱷᱟᱱ ᱱᱚᱣᱟ ᱟᱛᱳ ᱚᱲᱟᱜ ᱨᱮᱱ ᱢᱤᱞᱟᱹᱣ ᱠᱟᱛᱮ ᱢᱚᱬᱮ ᱯᱟᱹᱧᱡᱷᱤ ᱠᱚ ᱢᱤᱞᱟᱹᱣ ᱠᱟᱛᱮ ᱟᱨ ᱥᱳᱞᱳ ᱟᱱᱟ ᱦᱚᱲ ᱠᱚ ᱵᱤᱪᱟᱹᱨ ᱠᱟᱛᱮ ᱱᱟᱦᱟᱜ ᱱᱚᱣᱟ ᱪᱷᱟᱹᱴᱭᱟᱹᱨ ᱠᱚ ᱟᱨᱟᱢᱟ ᱟᱨ ᱜᱤᱫᱽᱨᱟᱹ ᱠᱚ ᱱᱟᱦᱟᱜ ᱠᱚ ᱪᱷᱟᱹᱴᱭᱟᱹᱨ ᱠᱚᱣᱟ ᱟᱨ ᱪᱷᱟᱹᱴᱭᱟᱹᱨ ᱨᱮᱫᱚ ᱱᱟᱦᱟᱜ ᱩᱱᱠᱩ ᱥᱮᱨᱮᱧ ᱵᱟᱞᱟ ᱱᱟᱦᱟᱜ ᱩᱱᱠᱩ ᱠᱚ ᱦᱤᱡᱩᱜᱼᱟ ᱩᱱᱠᱩ ᱵᱤᱱᱛᱤ ᱵᱟᱞᱟ ᱟᱨ ᱩᱱᱠᱩ ᱜᱚᱴᱟ ᱦᱳᱭ ᱟᱨ ᱱᱟᱣᱟ ᱠᱤᱪᱨᱤᱜ ᱥᱮ ᱠᱚ ᱩᱱᱠᱩ ᱜᱤᱫᱽᱨᱟᱹ ᱠᱚ ᱠᱚ ᱵᱚᱫᱚᱞ ᱠᱚᱣᱟ ᱟᱨ ᱠᱚ ᱵᱟᱸᱠᱷᱮᱲᱟ ᱟᱵᱚ ᱟᱵᱚ ᱥᱨᱤᱥᱴᱤ ᱪᱮᱫ ᱞᱮᱠᱟ ᱠᱟᱛᱮ ᱮᱱᱛᱮᱜ ᱤᱭᱟᱹᱣ ᱠᱟᱱᱟ ᱥᱟᱱᱟᱢ ᱠᱤᱥᱟᱹ ᱠᱩᱫᱩᱢ ᱠᱚ ᱠᱟᱹᱦᱱᱤ ᱠᱚ ᱯᱩᱨᱟᱹ ᱤᱭᱟᱹ ᱨᱮᱱᱟᱜ ᱞᱟᱹᱭᱟ ᱟᱨ ᱜᱚᱴᱟ ᱧᱤᱫᱟᱹ ᱠᱚ ᱥᱮᱨᱮᱧᱟ ᱜᱚᱴᱟ ᱧᱤᱫᱟᱹ ᱠᱚ ᱤᱭᱟᱹᱭᱟ ᱟᱨ ᱩᱱᱠᱩ ᱢᱤᱫ ᱴᱮᱱ ᱠᱟᱛᱮ ᱜᱤᱫᱽᱨᱟᱹ ᱠᱚ ᱦᱚᱦᱚ ᱟᱠᱚᱣᱟ ᱛᱤᱱᱟᱹᱜ ᱦᱚᱲ ᱚᱱᱟ ᱟᱛᱳ ᱨᱮᱱ ᱚᱱᱛᱮ ᱜᱤᱫᱽᱨᱟᱹ ᱠᱩ ᱢᱮᱱᱟᱜ ᱠᱚᱣᱟ ᱩᱱᱠᱩᱠᱩ ᱞᱤᱥᱴ ᱠᱟᱠᱚᱣᱟ ᱟᱨᱦᱟᱸᱜ ᱩᱱᱠᱩ ᱠᱚ ᱦᱚᱦᱚ ᱟᱠᱚᱣᱟ ᱟᱨ ᱩᱱᱠᱩ ᱱᱟᱣᱟ ᱱᱟᱣᱟ ᱠᱤᱪᱨᱤᱡ ᱟᱨᱠᱚ ᱩᱱᱠᱩ ᱠᱚ ᱢᱟᱱᱮ ᱠᱚ ᱯᱟᱹᱨᱪᱷᱟᱹᱣ ᱠᱚᱣᱟ ᱾ ᱟᱨ ᱱᱟᱦᱟᱜ ᱟᱭᱢᱟ ᱞᱮᱠᱵᱟᱜᱽ ᱢᱮᱱᱟᱜᱼᱟ ᱱᱟᱦᱟᱜ ᱦᱳᱭ ᱚᱱᱮ ᱚᱱᱠᱟ ᱱᱚᱛᱮ ᱫᱚ ᱟᱨ ᱜᱚᱝᱠᱮ ᱚᱱᱛᱮ ᱪᱮᱫ ᱞᱮᱠᱟ
ᱛᱤᱱᱟᱹᱜ ᱟᱹᱵᱤᱱ ᱵᱤᱱ ᱵᱟᱲᱟᱭᱟ ᱩᱱᱟᱹᱜ ᱫᱚ ᱦᱟᱸᱜ ᱵᱤᱱ ᱞᱟᱹᱭ ᱠᱮᱜ ᱜᱮᱭᱟ ᱦᱳᱭ ᱟᱵᱚᱣᱟᱜ ᱪᱷᱟᱹᱴᱭᱟᱹᱨ ᱫᱚ ᱦᱩᱭᱩᱜ ᱠᱟᱱᱟ ᱾ ᱟᱵᱚ ᱱᱚᱣᱟ ᱫᱷᱩᱲᱤ ᱫᱷᱟᱹᱨᱛᱤ ᱨᱮ ᱥᱤᱨᱡᱚᱱᱤᱭᱟᱹ ᱡᱚᱠᱷᱚᱱᱮ ᱥᱤᱨᱤᱡ ᱵᱚᱱᱟᱭ ᱩᱱ ᱢᱤᱫ ᱴᱟᱝ ᱚᱲᱟᱜ ᱨᱮ ᱡᱟᱦᱟᱸᱭ ᱚᱲᱟᱜ ᱨᱮᱜᱮ ᱦᱟᱸᱜ ᱵᱟᱝ ᱢᱤᱫ ᱴᱟᱝ ᱥᱤᱨᱤᱡ ᱟᱠᱟᱫᱮᱭᱟ ᱜᱤᱫᱽᱨᱟᱹ ᱛᱮᱱᱟᱜ ᱩᱱᱤ ᱜᱤᱫᱽᱨᱟᱹ ᱫᱚ ᱟᱫᱚ ᱩᱱᱤ ᱟᱫᱚ ᱫᱷᱩᱲᱤ ᱫᱷᱟᱹᱨᱛᱤ ᱨᱮ ᱦᱮᱡ ᱮᱱᱟᱭ ᱡᱚᱠᱷᱚᱱ ᱟᱫᱚ ᱚᱠᱟ ᱯᱟᱹᱨᱤᱥ ᱨᱮ ᱦᱮᱡ ᱮᱱ ᱛᱟᱵᱚᱱᱟᱭ ᱚᱱᱟ ᱯᱟᱹᱨᱤᱥ ᱨᱮᱱ ᱦᱚᱲ ᱩᱱᱤ ᱟᱫᱚ ᱠᱚ ᱚᱱᱟ ᱯᱟᱹᱨᱤᱥ ᱨᱮᱱ ᱦᱚᱲ ᱢᱟᱱᱮ ᱩᱱᱠᱩ ᱨᱮᱱ ᱦᱟᱯᱲᱟᱢ ᱠᱚ ᱡᱟᱦᱟᱸᱭ ᱠᱚ ᱛᱟᱦᱮᱸ ᱠᱟᱱ ᱛᱟᱦᱮᱸᱫ ᱩᱱᱠᱩ ᱨᱮᱱ ᱦᱟᱯᱲᱟᱢ ᱠᱚᱣᱟᱜ ᱚᱠᱚᱭ ᱠᱚ ᱧᱩᱛᱩᱢ ᱠᱚᱣᱟ ᱩᱱᱠᱩ ᱧᱩᱛᱩᱢ ᱠᱟᱛᱮ ᱜᱮ ᱚᱱᱟ ᱯᱟᱹᱨᱤᱥ ᱨᱮ ᱩᱱᱤᱫᱚᱭ ᱨᱟᱠᱟᱵ ᱮᱱᱟ ᱥᱮ ᱚᱱᱟ ᱯᱟᱹᱨᱤᱥ ᱨᱮ ᱟᱭᱟᱜ ᱢᱤᱫ ᱴᱟᱝ ᱪᱷᱟᱹᱴᱭᱟᱹᱨ ᱮᱱ ᱛᱟᱭᱟ ᱢᱤᱫ ᱴᱟᱝ ᱧᱩᱛᱩᱢ ᱠᱚ ᱪᱷᱟᱹᱴᱭᱟᱹᱨ ᱜᱮᱪᱮ ᱩᱱᱠᱩ ᱨᱮᱱ ᱟᱡ ᱨᱮᱱ ᱵᱚᱸᱜᱟ ᱵᱩᱨᱩ ᱩᱱᱠᱩ ᱱᱟᱜ ᱯᱟᱹᱨᱤᱥ ᱨᱮᱱ ᱡᱟᱦᱟᱸ ᱛᱤᱱᱟᱹᱜ ᱵᱚᱸᱜᱟ ᱵᱩᱨᱩ ᱢᱮᱱᱟᱜ ᱠᱟᱜ ᱠᱚᱣᱟ ᱩᱱᱠᱩ ᱱᱟᱜ ᱵᱚᱸᱜᱟ ᱵᱩᱨᱩ ᱨᱮ ᱨᱮ ᱱᱩᱭᱟᱜ ᱧᱩᱛᱩᱢ ᱠᱚ ᱞᱮᱭ ᱠᱮᱜᱼᱟ ᱦᱮᱸ ᱱᱩᱭ ᱫᱚ ᱛᱟᱦᱚᱞᱮ ᱩᱱᱤ ᱩᱱᱤ ᱦᱟᱱᱟ ᱩᱱᱤ ᱟᱵᱚᱨᱮᱱ ᱦᱟᱲᱟᱢ ᱵᱟ ᱛᱟᱦᱮ ᱠᱟᱱ ᱫᱚ ᱩᱱᱤ ᱜᱮᱵᱚᱱ ᱧᱩᱛᱩᱢ ᱮᱭᱟ ᱦᱚᱜᱼᱚᱭ ᱚᱝᱠᱟ ᱢᱮᱜᱴᱟᱝ ᱠᱚ ᱧᱩᱛᱩᱢ ᱠᱚ ᱛᱟᱦᱮᱸ ᱠᱟᱱᱛᱮ ᱚᱱᱟ ᱯᱟᱹᱨᱤᱥ ᱨᱮ ᱧᱩᱛᱩᱢ ᱮᱱᱟᱭ ᱟᱨ ᱱᱚᱝᱠᱟ ᱠᱟᱛᱮ ᱜᱮ ᱟᱵᱚᱨᱮᱱ ᱡᱟᱦᱟᱸ ᱛᱤᱱᱟᱹᱜ ᱟᱛᱩ ᱨᱮᱱ ᱟᱸ ᱢᱚᱬᱮ ᱢᱟᱯᱟᱹᱡᱷᱤ ᱠᱚᱠᱚ ᱛᱟᱦᱮᱱ ᱠᱟᱱ ᱛᱟᱵᱚᱱᱟ ᱩᱱᱠᱩ ᱦᱚᱸᱠᱩ ᱟᱸᱡᱚᱢ ᱠᱮᱜ-ᱟ ᱦᱚᱭ ᱛᱟᱦᱚᱞᱮ ᱱᱩᱭ ᱫᱚ ᱩᱱᱤ ᱠᱚ ᱜᱚᱲᱚᱢ-ᱜᱚᱲᱚᱢ ᱠᱚ ᱧᱩᱛᱩᱢ ᱟᱭ ᱠᱟᱱᱟ ᱩᱱᱤ ᱠᱚ ᱜᱚᱲᱚᱢᱟᱭ ᱠᱟᱱᱟ
ᱦᱚᱭ ᱜᱚᱝᱠᱮ ᱚᱱᱮ ᱚᱱᱠᱟ ᱜᱮ ᱱᱟᱦᱟᱜ ᱠᱚ ᱡᱟᱦᱟᱸᱭ ᱠᱚ ᱵᱟᱹᱠᱷᱮᱲ ᱛᱮᱦᱮᱱᱟ ᱩᱱᱠᱩ ᱠᱚ ᱠᱚᱠ ᱩᱱᱠᱩᱣᱟᱜ ᱜᱚᱲᱚᱢ ᱧᱩᱛᱩᱢ ᱧᱩᱛᱩᱢ ᱛᱮᱜᱤ ᱱᱟᱜ ᱚᱱᱟ ᱫᱚᱠᱚ ᱤᱭᱟᱹᱭ ᱛᱮᱦᱮᱱᱟ ᱦᱚᱭᱥᱮ ᱟᱫᱚ ᱮᱱᱛᱮᱸ ᱟᱭᱢᱟ ᱡᱟᱜᱟ ᱨᱮ ᱧᱮᱞ ᱠᱟᱱᱟ ᱠᱚ ᱪᱷᱟᱹᱴᱭᱟᱹᱨ ᱠᱚ ᱛᱟᱦᱮᱱᱟ᱾ ᱟᱨ ᱢᱤᱫ ᱵᱟᱨ ᱫᱚᱵᱚᱱ ᱧᱮᱞᱮᱜ ᱠᱟᱱᱟ ᱦᱚᱭᱥᱮ ᱟᱵᱚ ᱟᱹᱫᱤᱵᱟᱹᱥᱤ ᱟᱵᱚ ᱦᱚᱲᱟᱜ ᱱᱤᱭᱚᱢ ᱫᱚ ᱠᱟᱱᱟ ᱡᱮ ᱡᱟᱦᱟᱸᱭ ᱡᱩᱫᱤ ᱵᱟᱯᱞᱟᱜ ᱠᱟᱱᱟ ᱛᱚ ᱵᱟᱯᱞᱟ ᱞᱟᱦᱟᱨᱮ ᱩᱱᱤ ᱦᱚᱲ ᱫᱚ ᱪᱷᱟᱹᱴᱭᱟᱹᱨ ᱦᱩᱭᱩᱜ ᱞᱟᱹᱠᱛᱤ ᱠᱟᱱ ᱜᱮᱭᱟ ᱦᱚᱭᱥᱮ ᱟᱫᱚ ᱛᱟᱦᱚᱞᱮ ᱟᱵᱚ ᱡᱮᱢᱚᱱ ᱵᱚᱱ ᱧᱮᱞᱮᱜ ᱠᱟᱱᱟ ᱡᱟᱦᱟᱸᱭ ᱜᱤᱫᱽᱨᱟᱹ ᱵᱟᱠᱚ ᱪᱷᱟᱹᱴᱭᱟᱹᱨ ᱠᱟᱱᱟ ᱩᱱᱠᱩ ᱚᱱᱟ ᱠᱚ ᱟᱸ ᱱᱤᱡᱮᱨ ᱛᱮᱠᱚ ᱢᱚᱱᱫᱤᱨ ᱠᱚ ᱵᱟᱯᱞᱟᱜ ᱠᱟᱱᱟ ᱥᱮ ᱱᱟᱦᱟᱜ ᱟᱸ ᱢᱟᱱᱮ ᱠᱚ ᱟᱹᱜᱩ ᱞᱟᱦᱟ ᱠᱟᱠᱚ ᱠᱟᱱᱟ ᱟᱨ ᱜᱤᱫᱽᱨᱟᱹ ᱠᱚᱠᱚ ᱦᱩᱭᱩᱜ ᱠᱟᱱᱟ ᱠᱚ ᱥᱟᱸᱜᱮᱜ ᱠᱟᱱᱟ ᱠᱚ ᱱᱟᱦᱟᱜ ᱛᱟᱦᱚᱞᱮ ᱱᱚᱣᱟ ᱨᱮᱫᱚ ᱪᱮᱜ ᱞᱮᱠᱟ ᱵᱮᱱ, ᱵᱮᱱ ᱢᱮᱱᱪᱚᱭᱮᱫᱟ ᱚᱱᱟ ᱛᱚ ᱪᱷᱟᱹᱴᱭᱟᱹᱨ ᱫᱚ ᱵᱟᱝ ᱦᱩᱭᱩᱜ ᱠᱟᱱᱟ ᱪᱷᱟᱹᱴᱭᱟᱹᱨ ᱠᱟᱛᱮᱜ ᱢᱤᱜᱢᱟᱥ ᱪᱷᱟᱹᱴᱭᱟᱹᱨ ᱛᱮᱜᱮ ᱱᱟᱦᱟᱜ ᱚᱱᱟ ᱢᱟᱥ ᱥᱟᱱᱟᱢ ᱠᱚ ᱯᱟᱨᱚᱢᱮᱜ ᱠᱟᱱ ᱱᱟᱦᱟᱜ ᱟᱫᱚ ᱱᱚᱣᱟ ᱠᱤᱪᱷᱩ ᱵᱮᱱ ᱞᱮᱭ ᱫᱟᱲᱮ ᱠᱮᱭᱟ᱾
ᱦᱚᱭ ᱱᱚᱜᱼᱚᱭ ᱡᱮ ᱡᱟᱦᱟᱸᱵᱮᱱ ᱞᱮᱭᱫᱚ ᱱᱚᱣᱟ ᱫᱚ ᱟᱵᱚᱣᱟᱜ ᱨᱤ ᱫᱚᱭ ᱵᱟᱵᱚᱱ ᱵᱟᱛᱟᱣᱟ ᱦᱮᱸ ᱥᱮ ᱚᱱᱟ ᱟᱹᱨᱤ ᱫᱚ ᱵᱟᱛᱟᱣ ᱞᱟᱠᱛᱤ ᱠᱟᱱ ᱜᱮ ᱛᱟᱵᱚᱱᱟ ᱟᱵᱚᱣᱟᱜ ᱡᱮ ᱢᱤᱫᱴᱟᱹᱝ ᱟᱵᱚ ᱥᱟᱶᱛᱟ ᱛᱟᱞᱟᱨᱮᱱ ᱦᱚᱲ ᱠᱟᱱ ᱜᱮᱭᱟᱵᱚᱱ ᱟᱵᱚᱨᱮᱱ ᱡᱟᱦᱟᱸ ᱛᱤᱱᱟᱹᱜ ᱟᱵᱚᱭᱟᱜ ᱡᱚᱢᱟᱜ, ᱡᱚᱢᱟᱜ ᱧᱩᱣᱟᱜ ᱢᱮᱱᱟᱜ ᱛᱟᱵᱚᱱᱟ ᱡᱚᱢ ᱧᱩ ᱤᱫᱤ ᱠᱟᱛᱮᱜ ᱜᱮ ᱟᱵᱚᱨᱮᱱ ᱥᱟᱶᱛᱟ ᱨᱮᱱ ᱦᱚᱲ ᱵᱚᱱ ᱞᱟᱹᱭ ᱟᱠᱚᱣᱟ ᱡᱮ ᱡᱮ ᱱᱚᱜ-ᱚᱭ ᱱᱚᱝᱠᱟᱱᱟᱜ ᱢᱤᱫᱴᱟᱝ ᱱᱚᱣᱟ ᱟᱞᱮᱭᱟᱜ ᱯᱟᱹᱨᱤᱥ ᱨᱮᱱ ᱵᱟᱹᱧ ᱪᱷᱟᱹᱴᱭᱟᱹᱨ ᱟᱠᱟᱱ ᱛᱟᱵᱚᱱᱟ ᱟᱫᱚ ᱢᱟ ᱟᱫᱚ ᱚᱠᱟᱞᱮᱠᱟ ᱵᱷᱟᱵᱛᱮ ᱟᱵᱚ ᱵᱚᱱ ᱠᱚᱨᱟᱣ ᱞᱮᱠᱷᱟᱱ ᱟᱵᱚᱣᱟᱜ ᱱᱚᱣᱟ ᱱᱟᱯᱟᱭᱼᱚᱜ ᱰᱟᱦᱟᱨ ᱥᱮᱧ ᱪᱟᱞᱟᱜ ᱛᱟᱸᱧᱟᱹ ᱟᱫᱚ ᱟᱛᱩᱨᱮᱱ ᱡᱟᱦᱟᱸᱛᱤᱱᱟᱹᱜ ᱟᱵᱚᱨᱮᱱ ᱢᱟᱺᱡᱷᱤ ᱡᱚᱜᱽᱢᱟᱺᱡᱷᱤ ᱱᱟᱭᱠᱮ ᱯᱟᱨᱟᱱᱤᱠ ᱜᱚᱰᱮᱛᱽ ᱱᱚᱜ ᱱᱩᱠᱩ ᱠᱚ ᱢᱮᱱᱟᱜ ᱠᱟᱜ ᱠᱚᱫᱚ ᱱᱩᱠᱩ ᱠᱚᱢ ᱞᱮᱭ ᱥᱟᱲᱮᱭᱟᱠᱚ ᱠᱷᱟᱱ ᱜᱚᱰᱮᱛ ᱟᱫᱚ ᱟᱛᱩᱨᱮᱱ ᱦᱚᱲᱮ ᱜᱩᱱᱤ ᱜᱩᱨᱤᱯ ᱠᱚᱣᱟ ᱡᱟᱣᱨᱟ ᱠᱚᱣᱟᱭ ᱟᱫᱚ ᱩᱱᱤᱭᱟᱜ ᱡᱟᱦᱟᱸ ᱠᱟᱹᱢᱤ ᱪᱷᱟᱹᱴᱭᱟᱹᱨ ᱠᱟᱹᱢᱤ ᱵᱟᱹᱠᱤ ᱢᱮᱱᱟᱜᱼᱟ ᱚᱱᱟ ᱠᱟᱹᱢᱤ ᱨᱮᱱᱟᱜ ᱫᱤᱱ ᱫᱤᱱ ᱠᱚ ᱜᱤᱲᱤᱭᱟ ᱡᱮ ᱱᱚᱜᱼᱚᱭ ᱱᱚᱝᱠᱟ ᱫᱤᱱ ᱵᱚᱱ ᱤᱭᱟ ᱞᱮᱠᱷᱟᱱ ᱟᱵᱚᱭᱟᱜ ᱱᱟᱜᱟᱢ ᱱᱟᱯᱟᱭ ᱥᱚᱣᱛᱮ ᱦᱩᱭᱩᱜᱼᱟ᱾
ᱵᱟ ᱚᱱᱟ ᱢᱟ ᱱᱟᱦᱟᱜ ᱴᱷᱤᱠ ᱜᱮᱭᱟ ᱱᱟᱦᱟᱜ ᱵᱟ ᱦᱮᱸ ᱚᱱᱟ ᱢᱟ ᱱᱟᱜ ᱴᱷᱤᱠ ᱜᱤᱵᱮᱱ ᱢᱮᱱᱮᱜ ᱠᱟᱱ ᱡᱮ ᱟᱵᱮᱱ ᱚᱱᱟ ᱢᱟ ᱮᱱᱛᱮᱜ ᱟᱛᱩ ᱢᱟᱺᱡᱷᱤ ᱯᱟᱨᱟᱱᱤᱠ ᱢᱚᱬᱮ ᱦᱚᱲ ᱠᱚ ᱛᱟᱭᱱᱚᱢ ᱛᱮ ᱚᱱᱟ ᱢᱟ ᱱᱟᱦᱟᱜ ᱵᱮᱱ ᱢᱮᱱᱮᱜ ᱠᱟᱱ ᱜᱮ ᱛᱟᱭᱱᱚᱢ ᱛᱮ ᱱᱟᱦᱟᱜ ᱚᱱᱟ ᱢᱟ ᱵᱮᱱ ᱢᱮᱱ ᱠᱮᱛᱮᱜ ᱵᱮᱱ ᱥᱟᱹᱨᱤᱭᱟ ᱦᱟᱸᱜ ᱵᱮᱱ ᱥᱟᱢᱟᱝ ᱢᱮᱱᱠᱷᱟᱱ ᱡᱟᱦᱟᱸ ᱡᱤᱱᱤᱥ ᱠᱚᱨᱟᱣᱱᱟ ᱡᱤᱱᱤᱥ ᱚᱱᱟ ᱛᱚ ᱟᱵᱚ ᱥᱚᱢᱟᱡᱽ ᱨᱮᱭᱟᱜ ᱵᱟᱝ ᱞᱟᱹᱠᱛᱤ ᱠᱟᱱᱟ᱾ ᱵᱤᱱᱟᱹ ᱪᱷᱟᱹᱴᱤᱭᱟᱹᱨ ᱟᱛᱮᱜ ᱫᱚ ᱱᱟᱦᱟᱜ ᱱᱚᱝᱠᱟ ᱡᱤᱱᱤᱥ ᱵᱟᱯᱞᱟ ᱥᱮ ᱮᱱᱛᱮᱱ ᱱᱚᱣᱟ ᱛᱚ ᱵᱟᱝ ᱦᱩᱭᱩᱜᱼᱟ ᱵᱤᱱᱟ ᱪᱷᱟᱹᱴᱤᱭᱟᱹᱨ ᱠᱟᱛᱮᱜ ᱫᱚ ᱱᱟᱦᱟᱜ ᱱᱚᱜᱼᱚ ᱱᱚᱣᱟᱴᱟᱜ ᱡᱤᱱᱤᱥ ᱦᱩᱭᱩᱜ ᱠᱟᱱᱟ ᱱᱚᱣᱟᱴᱟᱜ ᱡᱤᱱᱤᱥ ᱨᱮᱭᱟᱜ ᱞᱤᱧ ᱢᱮᱱᱫᱟ ᱱᱚᱣᱟ ᱪᱮᱜᱠᱟ ᱠᱟᱛᱮᱜ ᱦᱩᱭᱩᱜ ᱠᱟᱱᱟ ᱱᱚᱣᱟ ᱢᱟᱱᱮ ᱦᱩᱭᱩᱜ ᱫᱚᱨᱠᱟᱨ ᱥᱮ ᱵᱟᱝ ᱦᱩᱭᱩᱜ ᱫᱚᱨᱠᱟᱨ ᱱᱚᱣᱟ ᱡᱤᱱᱤᱥᱴᱟᱜ
ᱦᱳᱭ ᱟᱫᱚ ᱫᱚ ᱦᱟᱸᱜ ᱩᱱᱤ ᱡᱟᱦᱟᱸᱭ ᱟᱵᱚᱨᱮᱱ ᱢᱟᱹᱭ ᱛᱟᱵᱚᱱ ᱥᱮ ᱵᱟᱹᱵᱩ ᱛᱟᱵᱚᱱ ᱠᱟᱱ ᱛᱟᱦᱮᱸᱜ ᱮᱸ ᱩᱱᱤ ᱫᱚ ᱟᱵᱚ ᱫᱚ ᱱᱚᱣᱟ ᱞᱟᱦᱟᱨᱮ ᱱᱚᱝᱠᱟᱱᱟᱜ ᱥᱤᱠᱷᱱᱟᱹᱛ ᱵᱟᱵᱚᱱ ᱮᱢ ᱫᱟᱲᱮ ᱠᱟᱣᱫᱮᱭᱟ ᱦᱳᱭᱛᱳ ᱚᱱᱟ ᱥᱮ ᱜᱷᱟᱨᱚᱸᱡᱽ ᱠᱷᱚᱱ ᱱᱚᱝ ᱠᱟ ᱥᱤᱠᱷᱱᱟᱹᱛ ᱵᱟᱭ ᱥᱤᱠᱷᱱᱟᱹᱛ ᱦᱮ ᱵᱟᱹᱲᱤᱡ ᱧᱚᱜ ᱥᱮ ᱢᱤᱫᱴᱟᱝ ᱠᱟᱹᱢᱤ ᱨᱮᱭᱟᱜ ᱠᱟᱹᱢᱤ ᱠᱚᱨᱟᱣ ᱠᱟᱜᱼᱟ ᱡᱟᱦᱟᱸ ᱠᱟᱹᱢᱤ ᱛᱟᱦᱮᱸ ᱠᱟᱱᱟ ᱚᱱᱟ ᱠᱟᱹᱢᱤ ᱵᱤᱞᱚᱢ ᱛᱮ ᱥᱮ ᱚᱱᱟ ᱠᱟᱹᱢᱤ ᱯᱟᱨᱚᱢ ᱠᱟᱛᱮᱜ ᱮᱴᱟᱜ ᱠᱟᱹᱢᱤ ᱠᱚᱨᱟᱣᱼᱟ ᱚᱱᱚᱣᱟ ᱫᱚ ᱦᱚᱪᱚ ᱜᱮᱭᱟ ᱟᱭᱟᱜ ᱫᱤᱥ ᱦᱩᱫᱤᱥ ᱴᱟᱜ ᱵᱚᱱ ᱥᱟᱵᱟᱭ ᱠᱷᱟᱱ ᱜᱮ ᱚᱱᱟ ᱠᱟᱹᱢᱤ ᱫᱚ ᱛᱚᱨᱟᱣ ᱜᱮ ᱵᱟᱝ ᱫᱚ ᱵᱟᱝᱟ ᱫᱷᱟᱹᱨᱛᱤ ᱨᱮᱵᱚᱱ ᱛᱟᱦᱮᱸ ᱞᱮᱱ ᱠᱷᱟᱱ ᱠᱟᱹᱢᱤᱭᱮ ᱛᱚᱨᱚᱜᱼᱟ ᱚᱱᱟ ᱠᱟᱛᱷᱟ ᱵᱚᱱ ᱩᱭᱦᱟᱹᱨᱟ ᱥᱮ ᱩᱱᱤ ᱦᱚᱣᱟᱜ ᱟᱡᱤᱡ ᱵᱚᱱ ᱩᱭᱦᱟᱹᱨ ᱦᱚᱪᱚᱮᱭᱟ
ᱚᱱᱟ ᱫᱚ ᱱᱟᱦᱟᱜ ᱟᱹᱰᱤ ᱱᱟᱯᱟᱭ ᱵᱮᱱ ᱞᱟᱹᱭ ᱠᱮᱜᱼᱟ ᱡᱟᱦᱟᱸ ᱠᱟᱛᱷᱟ ᱵᱮᱱ ᱞᱟᱹᱭ ᱠᱮᱜᱼᱟ ᱡᱮ ᱮᱱᱛᱮᱱ ᱡᱟᱦᱟᱸᱭ ᱡᱩᱫᱤ ᱵᱟᱰᱟᱭᱟ ᱚᱱᱟ ᱡᱤᱱᱤᱥᱴᱟᱜ ᱛᱟᱦᱚᱞᱮ ᱩᱱᱤ ᱫᱚ ᱵᱟᱭ ᱜᱟᱹᱞᱛᱤᱭᱟ ᱥᱮ ᱵᱟᱭ ᱵᱷᱩᱞᱟ ᱦᱮᱸ ᱥᱮ ᱛᱚ ᱟᱵᱚᱣᱟᱜ ᱱᱚᱣᱟ ᱡᱟᱦᱟᱸᱛᱮᱱ ᱥᱚᱢᱟᱡ ᱨᱮᱭᱟᱜ ᱥᱮ ᱟᱵᱚᱣᱟᱜ ᱱᱚᱣᱟ ᱟᱹᱫᱤᱵᱟᱹᱥᱤ ᱵᱟᱯᱞᱟ ᱨᱮ ᱥᱮ ᱱᱚᱣᱟ ᱪᱷᱟᱹᱴᱭᱟᱹᱨ ᱛᱚ ᱪᱷᱟᱹᱴᱤᱭᱟᱹᱨ ᱫᱚ ᱟᱹᱰᱤ ᱞᱟᱹᱠᱛᱤ ᱡᱤᱱᱤᱥ ᱠᱟᱱᱟ ᱟᱫᱚ ᱠᱟᱛᱷᱟ ᱫᱚ ᱱᱚᱣᱟ ᱦᱩᱭᱩᱜ ᱠᱟᱱᱟ ᱡᱮ ᱟᱵᱚ ᱟᱭᱢᱟ ᱜᱟᱱ ᱱᱚᱝᱠᱟᱱ ᱡᱤᱱᱤᱥ ᱢᱮᱱᱟᱜᱼᱟ ᱵᱟᱯᱞᱟ ᱨᱮ ᱥᱮ ᱮᱱᱛᱮᱱ ᱪᱷᱟᱹᱴᱤᱭᱟᱹᱨ ᱨᱮ ᱥᱮ ᱠᱟᱨᱟᱢ ᱨᱮ ᱥᱮ ᱥᱚᱨᱚᱦᱟᱭ ᱨᱮ ᱥᱮ ᱟᱨᱦᱚᱸ ᱟᱹᱰᱤ ᱜᱟᱱ ᱯᱩᱡᱟᱹ ᱯᱟᱥᱟ ᱢᱮᱱᱟᱜ ᱟᱵᱣᱟᱜ ᱫᱚ ᱦᱳᱭᱥᱮ ᱢᱮᱱᱠᱷᱟᱱ ᱟᱵᱚᱣᱟᱜ ᱢᱟᱨᱟᱝ ᱯᱩᱡᱟᱹ ᱞᱮᱠᱟᱛᱮ ᱥᱮ ᱢᱟᱨᱟᱝ ᱯᱚᱨᱚᱵᱽ ᱞᱮᱠᱟᱛᱮ ᱡᱩᱫᱤ ᱵᱮᱱ ᱢᱮᱱ ᱱᱟ ᱟᱵᱚᱣᱟᱜ ᱥᱚᱦᱨᱟᱭ ᱟᱨ ᱵᱟᱦᱟ ᱜᱮ ᱱᱟᱦᱟᱜ ᱥᱟᱱᱟᱢ ᱠᱷᱚᱱ ᱢᱟᱨᱟᱝ ᱯᱚᱨᱚᱵᱽ ᱫᱚ ᱱᱟᱦᱟᱜ ᱵᱚᱱ ᱢᱮᱛᱟᱣᱟᱜ ᱠᱟᱱᱟ ᱱᱤᱛ ᱦᱟᱹᱵᱤᱡ ᱛᱮᱫᱚ ᱟᱨ ᱥᱟᱱᱟᱢ ᱯᱚᱨᱚᱵᱽ ᱨᱮ ᱱᱟᱦᱟᱜ ᱡᱚᱛᱚ ᱡᱚᱛᱚ ᱵᱷᱮᱜᱟᱨ ᱵᱷᱮᱜᱟᱨ ᱱᱤᱭᱚᱢ ᱯᱟᱞᱚᱱ ᱢᱮᱱᱟᱜᱼᱟ ᱱᱟᱦᱟᱜ ᱦᱳᱭ ᱥᱮ ᱟᱨ ᱡᱚᱛᱚ ᱨᱮᱭᱟᱜ ᱜᱮ ᱱᱟᱦᱟᱜ ᱵᱷᱮᱜᱟᱨ ᱵᱷᱮᱜᱟᱨ ᱚᱱᱟ ᱯᱨᱚᱵᱞᱮᱢ ᱫᱚ ᱦᱩᱭᱩᱜᱼᱟ ᱦᱳᱭᱥᱮ ᱡᱮᱢᱚᱱ ᱥᱚᱦᱨᱟᱭ ᱨᱮᱫᱚ ᱱᱟᱜ ᱚᱱᱠᱟ ᱜᱮ ᱟᱭᱢᱟ ᱨᱚᱠᱚᱢ ᱵᱚᱱ ᱥᱚᱦᱨᱟᱭᱚᱜ ᱠᱟᱱᱟ ᱵᱚᱱ ᱟᱵᱚ ᱦᱚᱲ ᱢᱮᱱᱟᱜ ᱵᱚᱱ ᱜᱮᱭᱟ ᱟᱫᱚ ᱱᱟᱦᱟᱜ ᱟᱵᱚ ᱟᱭᱢᱟ ᱨᱚᱠᱚᱢ ᱵᱚᱱ ᱥᱚᱦᱨᱟᱭᱚᱫ ᱠᱟᱱᱟ ᱡᱮᱢᱚᱱ ᱟᱸᱡᱚᱢ ᱟᱠᱟᱧ ᱟ ᱢᱤᱫ ᱵᱟᱨ ᱡᱟᱭᱜᱟ ᱨᱮᱫᱚ ᱱᱟᱜ ᱯᱮ ᱫᱤᱱ ᱠᱚ ᱥᱚᱦᱨᱟᱭᱚᱜ ᱛᱟᱦᱮᱱᱟ ᱦᱳᱭ ᱥᱮ ᱟᱨ ᱢᱤᱫ ᱵᱟᱨ ᱡᱟᱭᱜᱟ ᱨᱮᱫᱚ ᱱᱟᱦᱟᱜ ᱢᱚᱬᱮ ᱫᱤᱱ ᱠᱚ ᱥᱚᱦᱨᱟᱭᱚᱫ ᱛᱟᱸᱦᱮᱱᱟ ᱦᱳᱭᱥᱮ ᱟᱨ ᱥᱚᱦᱦᱟᱭ ᱦᱚᱸᱵᱚᱱ ᱥᱚᱦᱨᱟᱭᱮᱫ ᱛᱟᱦᱮᱱᱟ ᱵᱷᱮᱜᱟᱨ ᱵᱷᱮᱜᱟᱨ ᱵᱚᱱ ᱥᱚᱦᱨᱟᱭᱮᱫ ᱛᱟᱦᱮᱱᱟ ᱥᱚᱦᱨᱟᱭ ᱵᱚᱸᱜᱟ ᱨᱮᱵᱚᱱ ᱥᱚᱦᱨᱟᱭᱮᱫ ᱛᱟᱦᱮᱱᱟ ᱟᱨ ᱯᱩᱥ ᱵᱚᱸᱜᱟ ᱨᱮᱵᱚᱱ ᱥᱚᱦᱨᱟᱭᱮᱫ ᱛᱟᱸᱦᱮᱱᱟ ᱦᱳᱭ ᱥᱮ ᱛᱚ ᱚᱱᱮ ᱚᱱᱠᱟᱜᱮ ᱡᱚᱛᱚ ᱦᱚᱲᱟᱜ ᱡᱟᱭᱜᱟ ᱡᱟᱭᱜᱟ ᱡᱟᱭᱜᱟ ᱨᱮ ᱟᱨ ᱢᱟᱱᱮ ᱟᱵᱚᱣᱟᱜ ᱦᱚᱸ ᱢᱟᱱᱮ ᱵᱷᱮᱜᱟᱨ ᱵᱷᱮᱜᱟᱨ ᱢᱮᱱᱟᱜᱼᱟ ᱦᱳᱭ ᱥᱮ ᱟᱵᱚ ᱦᱚᱲ ᱢᱟᱵᱚᱱ ᱠᱟᱱ ᱜᱮ ᱢᱮᱱᱠᱷᱟᱱ ᱟᱵᱚ ᱡᱚᱛᱚ ᱡᱟᱭᱜᱟᱮ ᱵᱷᱮᱜᱟᱨ ᱵᱷᱮᱜᱟᱨ ᱚᱱᱟ ᱯᱟᱞᱚᱱ ᱵᱚᱱ ᱤᱭᱟᱹᱭᱮᱫ ᱠᱟᱱᱟ ᱛᱚ ᱦᱳᱭ ᱥᱮ ᱟᱵᱮᱱ ᱱᱚᱣᱟ ᱨᱮ ᱪᱮᱫ ᱵᱮᱱ ᱢᱮᱱ ᱦᱚᱪᱚᱭᱮᱫ ᱠᱟᱱᱟ
ᱦᱳᱭ ᱟᱵᱤᱱ ᱦᱚᱸᱜ ᱡᱟᱦᱟᱸᱤᱱ ᱞᱟᱹᱭ ᱠᱮᱫ ᱵᱩᱡᱷᱟᱹᱣ ᱦᱚᱪᱚᱭᱮᱭᱟ
ᱛᱷᱚᱲᱟ ᱢᱚᱸᱡᱽ ᱛᱮ ᱵᱟᱝ ᱟᱸᱡᱚᱢᱚᱜ ᱠᱟᱱᱟ ᱥᱟᱯᱷᱟ ᱧᱚᱜ ᱛᱷᱚᱲᱟ ᱥᱟᱺᱜᱤᱧ ᱨᱮ ᱨᱚᱲ ᱞᱮᱠᱟ ᱟᱸᱡᱚᱢᱚᱜ ᱠᱟᱱ ᱛᱟᱵᱮᱱᱟ
ᱦᱳᱭ ᱟᱫᱚ ᱱᱤᱛᱳᱜ ᱟᱸᱡᱚᱢ ᱵᱤᱱ ᱡᱮ ᱟᱹᱞᱤᱧ ᱞᱤᱧ ᱞᱟᱹᱭ ᱮᱫᱟ ᱡᱮ ᱡᱟᱦᱟᱸ ᱚᱭ ᱡᱮ ᱪᱷᱟᱹᱴᱭᱟᱹᱨ ᱨᱮᱭᱟᱜ ᱠᱟᱛᱷᱟ ᱵᱤᱱ ᱞᱟᱹᱭ ᱠᱮᱫ ᱪᱷᱟᱹᱴᱭᱟᱹᱨ ᱨᱮᱱᱟᱜ ᱠᱟᱛᱷᱟ ᱩᱱᱤ ᱟᱵᱚᱭ ᱵᱚᱱ ᱵᱩᱡᱷᱟᱹᱣᱪᱮᱭᱟ
ᱛᱚᱲᱟ ᱰᱤᱥᱴᱚᱵ ᱪᱮᱫ
ᱵᱟᱝ ᱵᱟᱝ ᱞᱟᱹᱭ ᱫᱚ ᱦᱟᱸᱜ ᱟᱸᱡᱚᱢᱚᱜ ᱠᱟᱱ ᱜᱮᱭᱟ ᱟᱫᱚ
ᱜᱟᱞᱢᱟᱨᱟᱜ ᱠᱟᱱ ᱛᱟᱦᱮᱱᱟ ᱛᱚ ᱟᱫᱚ ᱢᱚᱸᱡᱽ ᱜᱮ ᱟᱸᱡᱚᱢᱚᱜ ᱠᱟᱱ ᱛᱟᱦᱮᱱᱟ ᱟᱨ ᱱᱤᱛᱚᱜ ᱫᱚ ᱛᱷᱚᱲᱟ ᱜᱟᱱ ᱱᱚᱝᱠᱟ ᱟᱸᱡᱚᱢᱚᱜ ᱠᱟᱱᱟ ᱟᱹᱰᱤ ᱵᱷᱤᱛᱨᱤ ᱨᱮ ᱨᱚᱲᱮᱫ ᱠᱟᱱ ᱠᱟᱱ ᱞᱮᱠᱟ ᱢᱟᱱᱮ ᱟᱹᱰᱤ ᱟᱨ ᱧᱮᱞ ᱵᱮᱱ ᱞᱮᱠᱷᱟᱱᱡ ᱵᱟᱠᱷᱟᱡ ᱢᱟᱭᱤᱠ ᱥᱮᱮᱫ ᱨᱮ ᱨᱚᱲ ᱨᱮᱭᱟᱜ
ᱦᱳᱭ ᱦᱳᱭ ᱟᱸᱡᱚᱢᱚᱜ ᱠᱟᱱᱟ ᱦᱟᱸᱜ ᱧᱮᱞ ᱟᱸᱡᱚᱢᱚᱜ ᱜᱮᱭᱟ ᱦᱟᱸᱜ ᱦᱳᱭ ᱡᱟᱦᱟᱸ ᱛᱤᱱᱟᱹᱜ ᱞᱤᱧ ᱞᱟᱹᱭᱮᱜᱼᱟ ᱟᱸᱡᱚᱢ ᱵᱤᱱ
ᱦᱮᱸᱮ ᱱᱤᱛᱚᱜᱜ ᱫᱚ ᱟᱸᱡᱚᱢᱚᱜ ᱠᱟᱱ ᱜᱮᱭᱟ ᱦᱳᱭ ᱦᱮᱸ ᱢᱟ ᱱᱤᱛᱚᱜ ᱨᱚᱲ ᱵᱮᱱ
ᱦᱳᱭ ᱱᱚᱜᱼᱚᱭ ᱡᱮ ᱵᱤᱱ ᱞᱮᱭᱮᱫᱼᱟ ᱟᱵᱚ ᱥᱚᱦᱨᱟᱭ ᱫᱚ ᱥᱚᱦᱨᱟᱭ ᱫᱚ ᱟᱵᱚ ᱢᱤᱫᱴᱟᱝ ᱥᱟᱨᱦᱟᱣ ᱨᱮᱱᱟᱜ ᱯᱚᱨᱚᱵᱽ ᱠᱟᱱ ᱢᱮᱛ ᱴᱟᱝ ᱥᱟᱨᱦᱟᱣ ᱨᱮᱱᱟ ᱯᱨᱳᱵ ᱠᱟᱱ ᱜᱮ ᱛᱟᱵᱚᱱᱟ ᱟᱵᱚᱨᱮᱱ ᱡᱟᱦᱟᱸ ᱛᱤᱱᱟᱹᱜ ᱟᱥᱩᱞ ᱡᱤᱵᱽ ᱡᱤᱭᱟᱹᱞᱤ ᱠᱚᱵᱚᱱ ᱫᱚᱦ ᱠᱟᱜᱣᱟ ᱦᱜᱟᱹᱭ ᱰᱟᱝᱨᱟ ᱠᱟᱰᱟ ᱦᱚᱜ ᱱᱩᱠᱩ ᱦᱚᱸᱵᱚᱱ ᱥᱟᱨᱦᱟᱣ ᱠᱚᱣᱟᱼᱟ ᱚᱱᱟ ᱫᱚ ᱟᱫᱚᱵᱚᱱ ᱞᱟᱹᱭᱟ ᱟᱵᱚ ᱠᱷᱮᱨᱣᱟᱞ ᱥᱟᱱᱛᱟᱲ ᱠᱟᱱ ᱜᱮᱭᱟᱵᱚᱱ ᱟᱹᱫᱤ ᱟᱹᱫᱤᱢ ᱠᱷᱮᱨᱣᱟᱲ ᱥᱟᱱᱛᱟᱲ ᱠᱟᱱᱟ ᱵᱚᱱ ᱛᱟᱦᱞᱮ ᱟᱵᱚ ᱫᱚ ᱱᱚᱜᱼᱚᱭ ᱵᱚᱱ ᱵᱟᱲᱟᱭᱟ ᱪᱟᱸᱫᱳ ᱠᱤ ᱪᱟᱸᱫᱳ ᱵᱚᱸᱜᱟᱜ ᱨᱮᱱᱟᱜ ᱠᱟᱛᱷᱟ ᱢᱮᱱᱟᱜ ᱟᱠᱟᱫ ᱛᱟᱵᱚᱱᱟ᱾ ᱟᱫᱚ ᱚᱱᱟ ᱚᱠᱟ ᱪᱟᱸᱫᱳ ᱨᱮ ᱚᱠᱟᱮᱠᱟ ᱵᱚᱱ ᱵᱚᱸᱜᱟᱜᱼᱟ? ᱚᱱᱟ ᱚᱠᱟ ᱪᱟᱸᱫᱳ ᱨᱮ ᱚᱠᱟ ᱞᱮᱠᱟᱱ ᱦᱤᱡᱩᱜ ᱠᱟᱱ ᱚᱱᱟ ᱪᱟᱸᱫᱳ ᱨᱮ ᱚᱱᱟ ᱵᱩᱱ ᱵᱚᱸᱜᱟᱜᱼᱟ᱾ ᱟᱵᱚ ᱵᱚᱱ ᱞᱟᱹᱭᱮᱜᱼᱟ ᱱᱚᱜᱼᱚᱭ ᱯᱩᱥ ᱵᱚᱸᱜᱟ ᱨᱮᱵᱚᱱ ᱢᱚᱸᱜᱟᱜ ᱱᱚᱜ ᱱᱚᱣᱟ ᱯᱩᱥ ᱵᱚᱸᱜᱟ ᱨᱮ ᱵᱚᱸᱜᱟᱜ ᱫᱚ ᱱᱚᱣᱟ ᱫᱚ ᱦᱩᱭᱩᱜ ᱠᱟᱱᱟ ᱟᱵᱚᱨᱮᱱ ᱢᱤᱫᱴᱟᱝ ᱞᱟᱹᱲᱦᱟᱹᱭ ᱦᱩᱭ ᱞᱮᱱ ᱛᱟᱵᱚᱱᱟ ᱟᱵᱚᱣᱟᱜ ᱡᱚ ᱞᱟᱹᱬᱦᱟᱹᱭ ᱦᱩᱭ ᱞᱮᱱᱟ ᱮᱸ ᱥᱟᱱᱛᱟᱲ ᱯᱟᱨᱜᱟᱱᱟ ᱡᱟᱦᱟᱸᱭ ᱴᱷᱤᱠ ᱚᱱᱟ ᱞᱟᱹᱲᱦᱟᱹᱭ ᱠᱚᱱᱟᱜ ᱚᱨᱥᱚᱝ ᱛᱮᱜᱮ ᱟᱵᱚ ᱵᱚᱱ ᱞᱟᱹᱭ ᱫᱟᱲᱮᱭᱟᱜᱼᱟ ᱩᱱ ᱚᱠᱛᱚ ᱞᱟᱹᱲᱦᱟᱹᱭ ᱦᱩᱭ ᱞᱮᱱ ᱠᱷᱟᱹᱛᱤᱨ ᱛᱮ ᱚᱱᱟ ᱠᱚ ᱴᱚᱴᱷᱟ ᱨᱮᱵᱚᱱ ᱧᱮᱞᱟ ᱡᱮ ᱚᱱᱟ ᱞᱟᱹᱲᱦᱟᱹᱭ ᱠᱷᱟᱹᱛᱤᱨ ᱛᱮᱜᱮ ᱩᱱ ᱫᱚᱢᱮ ᱞᱟᱹᱲᱦᱟᱹᱭ ᱪᱟᱞᱟᱣᱱᱟ ᱡᱟᱦᱟᱸ ᱥᱚᱨᱦᱟᱭᱚᱜ ᱚᱠᱛᱚ ᱠᱟᱱ ᱛᱟᱦᱮᱸᱫ ᱚᱱᱟ ᱥᱚᱨᱚᱦᱦᱟᱭ ᱚᱠᱛᱚ ᱨᱮᱜᱮ ᱫᱚᱢᱮ ᱞᱟᱹᱲᱦᱟᱹᱭᱮᱱᱟ ᱚᱱᱟ ᱞᱟᱹᱲᱦᱟᱹᱭ ᱚᱱᱟ ᱥᱚᱨᱦᱟᱭ ᱞᱟᱹᱲᱦᱟᱹᱭ ᱪᱟᱞᱟᱣᱮᱱ ᱠᱷᱟᱹᱛᱤᱨ ᱛᱮᱜᱮ ᱟᱫᱚ ᱩᱱᱠᱩ ᱞᱟᱹᱭ ᱠᱮᱫ ᱡᱮ ᱟᱵᱚ ᱫᱚ ᱱᱤᱛ ᱞᱟᱹᱲᱦᱟᱹᱭ ᱯᱟᱨᱚᱢ ᱠᱟᱛᱮᱜ ᱟᱵᱚ ᱫᱚᱵᱚᱱ ᱟᱵᱚᱣᱟᱜ ᱯᱚᱨᱚᱵᱽ ᱵᱚᱱ ᱢᱟᱱᱟᱣᱟ ᱚᱱᱟᱛᱮ ᱩᱱᱠᱩ ᱫᱚ ᱯᱚᱥᱪ ᱵᱚᱸᱜᱟ ᱠᱚ ᱯᱚᱨᱚᱵᱚᱜ ᱠᱟᱱᱟ
ᱦᱳᱭ ᱜᱚᱢᱠᱮ
ᱦᱳᱭ ᱜᱚᱝᱠᱮ ᱱᱚᱣᱟ ᱫᱚ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱮᱜᱼᱟ ᱡᱟᱦᱟᱸ ᱥᱟᱱᱛᱟᱲ ᱯᱟᱨᱜᱟᱱᱟ ᱨᱮ ᱥᱮ ᱮᱱᱛᱮᱫ ᱟᱹᱰᱤ ᱟᱭᱢᱟ ᱡᱟᱭᱜᱟ ᱨᱮ ᱢᱮᱱᱟᱜᱼᱟ ᱱᱚᱝᱠᱟ ᱢᱟᱱᱟᱣ ᱨᱮᱭᱟᱜ ᱢᱟᱱᱮ ᱡᱷᱟᱨᱠᱷᱚᱸᱰ ᱨᱮ ᱢᱟᱱᱮ ᱱᱚᱣᱟ ᱡᱟᱦᱟᱸ ᱮᱱᱛᱮᱫ ᱵᱮᱱ ᱞᱟᱹᱭ ᱠᱮᱫ ᱞᱟᱹᱲᱦᱟᱹᱭ ᱪᱟᱞᱟᱜ ᱠᱟᱱ ᱴᱷᱮᱱ ᱢᱟ ᱥᱤᱫᱩ ᱠᱟᱹᱱᱦᱩ ᱤᱝᱨᱮᱡᱽ ᱵᱤᱨᱩᱫᱽ ᱡᱟᱦᱟᱸ ᱢᱚᱦᱟᱡᱚᱱ ᱯᱨᱛᱷᱟ ᱞᱟᱹᱲᱦᱟᱹᱭ ᱠᱚ ᱱᱚᱸᱰᱮ ᱠᱚ ᱥᱩᱨᱩ ᱟᱠᱟᱫ ᱛᱟᱦᱮᱱ ᱟᱨ ᱱᱚᱰᱮ ᱤᱝᱨᱮᱡᱽ ᱟᱜ ᱥᱟᱥᱚᱱ ᱪᱟᱞᱟᱜ ᱠᱟᱱ ᱛᱟᱦᱮᱱᱟ ᱩᱱ ᱚᱠᱛᱮᱚ ᱫᱚ ᱱᱟᱦᱜ ᱟᱨ ᱱᱚᱣᱟ ᱟᱭᱟ ᱢᱟᱨᱥᱟᱞ ᱞᱚ ᱞᱟᱜᱟᱣ ᱞᱮᱫᱼᱟ ᱢᱤᱫᱴᱮᱱ ᱡᱟᱭᱜᱟ ᱨᱮ ᱟᱹᱰᱤ ᱜᱟᱱ ᱦᱚᱲ ᱵᱟᱠᱚ ᱡᱟᱣᱨᱟ ᱫᱟᱲᱮᱭᱟᱜᱼᱟ ᱢᱚᱬᱮ ᱜᱚᱴ ᱴᱮᱡ ᱠᱷᱚ ᱵᱤᱥᱤ ᱱᱟᱦᱟᱜ ᱟᱫᱚ ᱩᱱ ᱥᱚᱢᱚᱭ ᱫᱚ ᱱᱟᱦᱟᱜ ᱯᱚᱨᱚᱵᱽ ᱨᱮᱭᱟᱜ ᱫᱤᱱ ᱛᱟᱦᱮᱸ ᱠᱟᱱᱟ ᱛᱚ ᱚᱱᱟ ᱥᱚᱢᱚᱭ ᱫᱚ ᱯᱚᱨᱚᱵᱽ ᱵᱟᱠ ᱠᱚ ᱢᱟᱱᱟᱣ ᱞᱮᱫᱼᱟ ᱛᱚ ᱚᱱᱮ ᱵᱮᱱ ᱞᱟᱹᱭ ᱠᱮᱫ ᱞᱮᱠᱟᱛᱮ ᱟᱹᱰᱤ ᱢᱚᱸᱡᱽ ᱱᱟᱦᱟᱜ ᱞᱤᱧ ᱵᱩᱡᱷᱟᱹᱣ ᱠᱮᱫᱼᱟ᱾ ᱡᱮ ᱱᱚᱣᱟ ᱤᱛᱤᱦᱟᱥ ᱵᱟᱨᱮ ᱛᱮᱫᱚ ᱱᱟᱦᱟᱜ ᱟᱹᱰᱤ ᱠᱚᱢ ᱦᱚᱲ ᱜᱮ ᱱᱟᱜ ᱵᱚᱱ ᱵᱟᱰᱟᱭᱟ ᱱᱟᱦᱟᱜ ᱟᱨ ᱚᱱᱠᱟ ᱜᱮ ᱢᱟᱱᱮ ᱵᱟᱰᱟᱭ ᱞᱟᱹᱠ ᱪᱩᱠ ᱛᱤᱪᱚ ᱠᱟᱱᱟ ᱵᱚᱞᱮ ᱪᱮᱫᱟᱜ ᱵᱚᱞᱮ ᱟᱵᱩ ᱥᱚᱨᱦᱟᱭ ᱵᱚᱸᱜᱟᱨᱮ ᱥᱚᱨᱦᱟᱭ ᱵᱚᱱ ᱢᱟᱱᱟᱣ ᱛᱟᱦᱮᱸᱟᱸᱦᱮᱱᱟ ᱱᱚᱛᱮ ᱦᱳᱭ ᱥᱮ ᱟᱨ ᱟᱹᱰᱤ ᱵᱮᱥ ᱚᱱᱟ ᱜᱮ
ᱦᱳᱭ ᱟᱫᱚ ᱱᱚᱜᱚᱭ ᱥᱚᱦᱟᱭ ᱨᱮ ᱟᱫᱚ ᱟᱵᱚ ᱵᱚᱱ ᱧᱮᱞᱮᱫᱼᱟ ᱡᱮ ᱮᱴᱟᱜ ᱮᱴᱟᱜ ᱠᱚᱨᱮ ᱦᱚᱸ ᱥᱚᱦᱨᱟᱭ ᱫᱚ ᱦᱩᱭᱩᱜ ᱠᱟᱱ ᱫᱚ ᱥᱚᱦᱨᱟᱭ ᱫᱚ ᱚᱱᱟ ᱚᱱᱟ ᱫᱚᱵᱚᱱ ᱦᱤᱲᱤᱧᱟ ᱚᱱᱟ ᱞᱟᱹᱲᱦᱟᱹᱭ ᱡᱚᱠᱷᱚᱱ ᱛᱟᱦᱮᱸ ᱠᱟᱱᱟ ᱩᱱ ᱚᱠᱛᱚ ᱩᱱ ᱥᱚᱢᱚᱭ ᱵᱚᱱ ᱵᱚᱱ ᱠᱚᱨᱟᱣ ᱟᱠᱟᱫ ᱜᱮᱭᱟ ᱟᱵᱚᱨᱮᱱ ᱦᱟᱯᱲᱟᱢ ᱠᱚ ᱜᱮ ᱚᱱᱟ ᱫᱚ ᱴᱷᱤᱠ